ᱡᱚᱦᱟᱨ ᱜᱮ ᱜᱟᱝᱠᱮ
ᱦᱮᱸ ᱡᱚᱦᱟᱨ ᱡᱚᱦᱟᱨ
ᱟᱸᱡᱚᱢᱚᱜ ᱠᱟᱱᱟ ᱛᱚ ᱜᱚᱝᱠᱮ
ᱦᱮᱸ ᱟᱸᱡᱚᱢᱚᱜ ᱠᱟᱱᱟ
ᱪᱠ ᱠᱚᱵᱤᱱ ᱪᱤᱠᱟᱹ ᱵᱟᱲᱟᱭᱫᱟ?
ᱱᱚᱜ ᱚᱭ ᱱᱤᱛᱚᱜ ᱫᱚ ᱡᱚᱢ ᱠᱟᱛᱮᱜ ᱡᱤᱨᱟᱹᱣ ᱵᱟᱲᱟ ᱦᱩᱭ ᱟᱠᱟᱱᱟ
ᱦᱚᱭ
ᱟᱵᱮᱱᱟᱜ ᱡᱚᱢ ᱠᱚᱫᱚ ᱦᱩᱭᱱᱟ?
ᱦᱮᱸ ᱱᱤᱛ ᱫᱚ ᱱᱤᱛᱜᱮ ᱦᱩᱭᱱᱟ ᱟᱫᱚ ᱠᱟᱹᱴᱤᱡ ᱵᱟᱦᱨᱮ ᱥᱮᱫ ᱦᱮᱡ ᱵᱟᱲᱟ ᱦᱩᱭ ᱠᱟᱱᱟ᱾ ᱛᱮᱨᱫᱮᱡ ᱠᱟᱫᱟᱭ ᱟᱨ ᱟᱹᱰᱤ ᱱᱟᱯᱟᱭ ᱦᱚᱭᱟᱭ ᱚᱲᱟᱜ ᱫᱚ ᱦᱟᱸᱜ ᱞᱚᱞᱚ ᱜᱮ ᱵᱩᱡᱷᱟᱹᱜ ᱠᱟᱱᱟ᱾
ᱦᱮᱸ ᱦᱮᱸ ᱫᱚᱢᱮ ᱜᱚᱨᱚᱢᱮᱜ ᱥᱮ ᱚᱲᱟᱜ ᱫᱚ ᱠᱟᱹᱴᱤᱡ ᱞᱚᱞᱚ ᱜᱮ ᱵᱩᱡᱷᱟᱹᱜ ᱠᱟᱱᱟ᱾
ᱟᱯᱮ ᱥᱮᱫ ᱫᱚ ᱫᱟᱜ ᱵᱟᱲᱟ ᱞᱮᱫᱟᱭ ᱥᱮ ᱵᱟᱝ?
ᱜᱚᱝᱠᱮ ᱱᱚᱛᱮ ᱫᱚ ᱵᱟᱭ ᱫᱟᱜ ᱟᱠᱟᱫᱟ ᱦᱟᱸᱜ ᱠᱤᱪᱷᱩ ᱫᱤᱱ ᱞᱟᱦᱟ ᱧᱚᱜ ᱮ ᱫᱟᱜ ᱞᱮᱫᱟ, ᱛᱤᱦᱮᱤᱧ ᱜᱟᱯᱟ ᱫᱚ ᱦᱟᱸᱜ ᱵᱟᱭ ᱫᱟᱜ ᱟᱠᱟᱫᱟ ᱾
ᱟᱪᱪᱷᱟ, ᱦᱮᱸ ᱟᱞᱮ ᱱᱚᱛᱮ ᱫᱚ ᱦᱟᱸᱜ ᱵᱷᱟᱜᱤ ᱜᱮ ᱫᱟᱜ ᱵᱟᱲᱟᱜ ᱜᱮ ᱛᱮᱦᱮᱧ ᱜᱮ ᱫᱟᱜ ᱞᱮᱭᱟ ᱟᱫᱚ ᱚᱱᱟ ᱠᱷᱟᱹᱛᱤᱨ ᱠᱟᱹᱴᱤᱡ ᱚᱲᱟᱜ ᱠᱚᱨᱮ ᱫᱚ ᱞᱚᱞᱚ ᱜᱮ ᱵᱩᱡᱷᱟᱹᱜ ᱠᱟᱱᱟ᱾ ᱟᱨ ᱱᱤᱛᱚᱜ ᱫᱚ ᱨᱤᱢᱤᱞ ᱠᱟᱴᱤᱡ ᱯᱷᱟᱧᱚᱜ ᱠᱷᱟᱹᱛᱤᱨ ᱛᱮᱨᱫᱮᱡ ᱜᱮ ᱧᱮᱞᱚᱜ ᱠᱟᱱᱟ ᱾
ᱟᱫᱚ ᱚᱱᱛᱮ ᱫᱚ ᱜᱚᱢᱠᱮ ᱪᱟᱥᱵᱟᱥ ᱠᱚ ᱟᱨᱟᱢᱵᱷᱭᱱᱟ ᱥᱮ ᱵᱟᱝ?
ᱪᱟᱥ ᱵᱟᱥ ᱠᱚᱫᱚ ᱟᱹᱣᱨᱤ ᱟᱨᱟᱢᱵᱷᱚ ᱦᱟᱸᱜ ᱜᱚᱢᱠᱮ ᱚᱱᱟ ᱡᱟᱦᱟᱸ ᱯᱳᱭᱞᱳ ᱮᱨ ᱦᱩᱭ ᱠᱟᱱᱟ,
ᱚᱱᱟ ᱠᱚ ᱦᱟᱸᱜ ᱚᱱᱮ ᱦᱟᱨᱟ ᱠᱟᱱᱟ ᱦᱟᱸᱜ, ᱟᱫᱚ ᱮᱱᱮ ᱮᱢᱚᱱ ᱠᱟᱛᱮ ᱦᱟᱨᱟ ᱟᱠᱟᱱᱟ ᱦᱟᱜ ᱟᱫᱚ ᱠᱟᱹᱴᱤᱡ ᱛᱟᱭᱚᱢ ᱧᱚᱜ ᱜᱮᱞᱮ ᱵᱟᱭ ᱫᱟᱜ ᱮᱫᱟ ᱥᱮ ᱫᱟᱜ ᱧᱟᱢ ᱞᱮᱠᱷᱟᱡ ᱠᱟᱹᱴᱤᱡ ᱟ ᱦᱜ ᱠᱟᱹᱴᱤᱡ ᱞᱚᱜᱚᱱ ᱧᱚᱜ ᱦᱟᱨᱟ ᱞᱮᱱᱠᱟᱱ ᱜᱮ ᱦᱟᱸᱜ ᱨᱚᱦᱚᱭ ᱫᱚ ᱜᱟᱱᱚᱜᱼᱟ ᱦᱟᱸᱜ᱾
ᱛᱟᱦᱚᱞᱮ ᱫᱚ ᱮᱨ ᱯᱚᱨ ᱫᱚᱯᱮ ᱞᱟᱦᱟ ᱜᱚᱫ ᱟᱠᱟᱱ ᱜᱮᱭᱟ᱾
ᱦᱮᱸ ᱦᱮᱸ ᱮᱨᱯᱚᱨ ᱫᱚᱞᱮ ᱞᱟᱦᱟ ᱜᱚᱫ ᱟᱠᱟᱱ ᱜᱮᱭᱟ᱾
ᱟᱞᱮ ᱱᱚᱛᱮ ᱫᱚ ᱦᱟᱜ ᱟᱹᱣᱨᱤ ᱜᱮ ᱦᱩᱭᱩᱜ ᱜᱮᱭᱟ ᱠᱟᱹᱴᱤᱡ ᱠᱟᱹᱴᱤᱡ ᱞᱮ ᱛᱟᱭᱱᱚᱢ ᱧᱚᱜ ᱜᱚᱫᱚᱜ ᱠᱟᱱᱟ ᱦᱟᱸᱜ᱾ ᱥᱚᱵᱮ ᱥᱚᱵᱮ ᱫᱟᱜ ᱮᱟᱭ ᱟᱫᱚ ᱦᱟᱜ ᱥᱤᱭᱳᱜ ᱠᱚ ᱟᱨᱟᱢᱵᱚᱜ ᱛᱟᱞᱮᱭᱟ ᱦᱟᱜ᱾
ᱦᱩᱸ
ᱟᱨ ᱟᱯᱮ ᱫᱚ ᱢᱟᱱᱮ ᱚᱱᱟ ᱥᱮᱨᱢᱟ ᱡᱟᱹᱲᱤ ᱫᱟᱜ ᱛᱮᱜᱮ ᱥᱮ ᱚᱱᱠᱟ ᱠᱮᱱᱮᱞ ᱠᱚᱨᱮᱱᱟᱜ ᱥᱮ ᱢᱤᱱᱤ ᱠᱚ ᱚᱱᱠᱟ ᱢᱮᱱᱟᱜ ᱜᱮᱭᱟ?
ᱵᱟᱝ ᱵᱟᱝ ᱟᱞᱮ ᱱᱚᱛᱮ ᱫᱚ ᱦᱟᱸᱜ ᱢᱤᱱᱤ ᱠᱚ ᱢᱮᱱᱟᱜ ᱛᱟᱞᱮᱭᱟ ᱫᱟᱜ ᱨᱮᱱᱟᱜ ᱫᱚ ᱦᱟᱸᱜ ᱾ ᱚᱱᱠᱟ ᱫᱚ ᱥᱚᱢᱥᱟ ᱫᱚ ᱵᱟᱝ ᱦᱩᱭᱩᱜ ᱜᱮᱭᱟ᱾
ᱚᱸ ᱟᱞᱮ ᱱᱚᱛᱮ ᱫᱚ ᱦᱟᱸᱜ ᱡᱮᱢᱚᱱ ᱚᱱᱠᱟ ᱢᱤᱱᱤ ᱠᱚᱫᱚ ᱦᱟᱸᱜ ᱵᱟᱹᱱᱩᱜᱼᱟ ᱟᱞᱮ ᱫᱚ ᱥᱮᱨᱢᱟ ᱡᱟᱹᱲᱤ ᱵᱷᱚᱨᱥᱟ ᱜᱮ ᱦᱟᱸᱜ ᱾
ᱟᱪᱪᱷᱟ ᱟᱪᱪᱷᱟ ᱟᱪᱪᱷᱟ, ᱟᱯᱮᱻᱚᱱᱛᱮ ᱫᱚ ᱛᱟᱦᱚᱞᱮ ᱫᱚ
ᱱᱚᱛᱮ ᱫᱟᱜ ᱵᱟᱲᱟ ᱞᱮᱫᱟᱭ ᱥᱮ ᱵᱟᱝ?
ᱵᱤᱨ ᱵᱩᱨᱩ ᱫᱤᱥᱚᱢ ᱥᱮ ᱪᱮᱫ?
ᱦᱮᱸ ᱦᱮᱸ ᱦᱮᱸ ᱵᱩᱨᱩ ᱫᱚ ᱮᱠᱪᱮᱞ ᱚᱱᱠᱟ ᱵᱩᱨᱩ ᱫᱚ ᱚᱱᱠᱟ ᱩᱱᱟᱹᱜ ᱫᱚ ᱵᱟᱹᱱᱩᱜᱼᱟ᱾ ᱢᱟᱱᱮ ᱥᱟᱹᱜᱤᱧ ᱚᱜ ᱨᱮ ᱜᱮ ᱢᱤᱫ ᱢᱤᱫᱴᱟᱝ ᱵᱩᱨᱩ ᱢᱮᱱᱟᱜᱼᱟ ᱚᱱᱠᱟ ᱚᱱᱠᱟ ᱠᱩᱲᱤ ᱠᱤᱞᱳᱢᱤᱴᱟᱨ ᱞᱮᱠᱟ᱾
ᱟᱪᱪᱷᱟ,
ᱟᱞᱮᱥᱮᱫ ᱫᱚ ᱮᱠᱪᱩᱚᱭᱞᱤ ᱞᱮᱭ ᱞᱮᱠᱷᱟᱱ ᱟᱞᱮᱥᱮᱫ ᱫᱚ ᱢᱟᱱᱮ ᱫᱷᱤᱨᱤ ᱟᱨᱠᱤ ᱫᱷᱤᱨᱤ ᱰᱩᱝᱨᱤ᱾
ᱟᱪᱪᱷᱟ, ᱛᱟᱦᱚᱞᱮ ᱢᱟ ᱟᱹᱰᱤ ᱱᱟᱯ
ᱦᱮᱸ ᱦᱮᱸ ᱟᱫᱚ ᱟᱫᱚ ᱫᱷᱤᱨᱤ ᱫᱤᱥᱚᱢ ᱫᱚ ᱜᱚᱝᱠᱮ ᱱᱚᱜᱼᱚᱭ ᱥᱤᱛᱩᱝ ᱫᱤᱱ ᱫᱚ ᱫᱚᱢᱮ ᱞᱚᱞᱚ ᱵᱩᱡᱷᱟᱹᱜᱼᱟ ᱾
ᱟᱫᱚ ᱚᱱᱟ ᱠᱚᱫᱚ ᱦᱟᱸᱜ ᱥᱟᱹᱨᱤᱜᱮ ᱦᱟᱨᱠᱮᱛ ᱫᱚ ᱦᱟᱸᱜ ᱠᱟᱹᱴᱤᱡ ᱦᱟᱨᱠᱮᱛ ᱫᱚ ᱵᱩᱡᱷᱟᱹᱜ ᱜᱮᱭᱟ ᱾ ᱟᱫᱚ ᱟᱞᱮ ᱢᱟ ᱦᱟᱸᱜ ᱵᱟᱡᱟᱨ ᱫᱤᱥᱚᱢ ᱠᱚ ᱛᱟᱞᱟᱨᱮ ᱢᱮᱱᱟᱜ ᱞᱮᱭᱟ, ᱛᱚ ᱟᱞᱮ ᱞᱟᱹᱜᱤᱫ ᱫᱚ ᱦᱟᱸᱜ ᱚᱱᱟ ᱫᱤᱥᱚᱢ ᱠᱚᱫᱚ ᱟᱯᱮ ᱫᱤᱥᱚᱢ ᱠᱚᱫᱚ ᱦᱟᱸᱜ ᱟᱞᱮ ᱞᱟᱹᱜᱤᱫ ᱟᱹᱰᱤ ᱱᱟᱯᱟᱭ ᱦᱟᱸᱜ ᱾
ᱦᱮᱸ ᱦᱮᱸ, ᱦᱮᱸ ᱾
ᱜᱚᱝᱠᱮ ᱚᱲᱟᱜ ᱨᱮᱜᱮ ᱵᱟᱦᱨᱮ ᱠᱚ ᱥᱮ?
ᱦᱮᱸ, ᱱᱤᱛᱚᱜ ᱵᱚᱨᱛᱚᱢᱟᱱ ᱨᱮᱫᱚ ᱦᱟᱸᱜ ᱤᱧ ᱫᱚ ᱦᱟᱸᱜ ᱠᱟᱹᱴᱤᱡ ᱵᱟᱭᱨᱮ ᱨᱮ ᱢᱤᱱᱟᱹᱧᱟ ᱾ ᱟᱹᱛᱩ ᱫᱤᱥᱚᱢ ᱨᱮᱫᱚ ᱵᱟᱹᱱᱩᱧᱟ ᱾
ᱵᱟᱨᱦᱮ ᱨᱮᱫᱚ ᱪᱮᱫ ᱵᱮᱱ ᱪᱤᱠᱟᱹ ᱵᱟᱲᱟᱭ ᱜᱮᱭᱟ?
ᱚᱸ ᱵᱟᱨᱦᱮ ᱨᱮᱫᱚ ᱚᱞᱚᱜ ᱪᱟᱞᱟᱜ ᱠᱟᱱᱟ, ᱯᱟᱲᱦᱟᱜ ᱠᱟᱹᱱᱟᱹᱧ ᱟᱨᱠᱤ ᱾
ᱟᱪᱪᱷᱟ ᱾ ᱯᱟᱲᱦᱟᱜ ᱠᱟᱱᱟ ᱵᱤᱱ ᱛᱟᱦᱚᱞᱮ ᱵᱟᱝ?
ᱦᱮᱸ ᱦᱮᱸ ᱾
ᱜᱚᱝᱠᱮ ᱟᱯᱮ ᱚᱱᱛᱮ ᱫᱚ ᱚᱱᱠᱟ ᱥᱟᱱᱛᱟᱞᱤ ᱢᱤᱰᱤᱭᱟᱢ ᱤᱥᱠᱩᱞ ᱠᱚᱫᱚ ᱥᱮ ᱠᱚᱞᱮᱡᱽ ᱠᱚᱫᱚ ᱢᱮᱱᱟᱜ ᱟᱥᱮ ᱵᱟᱝ?
ᱦᱮᱸ, ᱢᱮᱱᱟᱜ ᱜᱮᱭᱟ ᱾
ᱡᱷᱚᱛᱚ ᱜᱮ ᱥᱮ ᱤᱥᱠᱩᱞ ᱤᱥᱠᱩᱞ ᱛᱮᱫ ᱜᱮᱭᱟ?
ᱤᱥᱠᱩᱞ ᱤᱥᱠᱩᱞ ᱦᱚᱸ ᱦᱮᱱᱟᱜ ᱜᱮᱭᱟ ᱟᱨ ᱠᱚᱞᱮᱡᱽ ᱫᱚ ᱢᱟᱱᱮ ᱥᱟᱺᱜᱤᱧ ᱦᱮᱸ ᱠᱚᱞᱮᱡᱽ ᱫᱚ ᱟᱨᱠᱤ ᱯᱷᱟᱨᱟᱠ ᱧᱚᱜ ᱨᱮ ᱢᱮᱱᱟᱜᱼᱟ ᱟᱨᱠᱤ ᱾
ᱟᱪᱪᱷᱟ ᱟᱪᱪᱷᱟ ᱢᱟᱱᱮ ᱥᱩᱨ ᱥᱩᱯᱩᱨ ᱚᱱᱠᱟ ᱫᱚ ᱥᱩᱨ ᱥᱩᱯᱩᱨ ᱫᱚ ᱵᱟᱝ ᱠᱟᱹᱴᱤᱡ ᱥᱟᱺᱜᱤᱧ ᱧᱚᱜ ᱠᱚᱨᱮ ᱢᱮᱱᱟᱜ ᱫᱚ ᱢᱮᱱᱟᱜᱼᱟ ᱾
ᱦᱮᱸ ᱦᱮᱸ ᱦᱮᱸ ᱾
ᱟᱞᱮ ᱱᱚᱛᱮ ᱦᱚᱸ ᱥᱟᱱᱛᱟᱞᱤ ᱢᱤᱰᱤᱭᱟᱢ ᱫᱚ ᱟᱨᱟᱢᱵᱷᱚ ᱟᱠᱟᱱ ᱜᱮᱭᱟ ᱟᱹᱰᱤ ᱫᱤᱱ ᱠᱷᱚᱱ ᱾ ᱜᱮ ᱟᱫᱚ ᱦᱟᱸᱜ ᱥᱩᱫᱩ ᱤᱥᱠᱩᱞ ᱛᱮᱫ ᱜᱮ ᱦᱟᱸᱜ ᱢᱮᱱᱟᱜ ᱛᱟᱞᱮᱭᱟ ᱦᱟᱸᱜ ᱱᱤᱛᱚᱜ ᱫᱚ ᱦᱟᱸᱜ ᱾ ᱠᱚᱞᱮᱡᱽ ᱫᱚ ᱦᱟᱸᱜ ᱟᱹᱣᱨᱤ ᱜᱮᱞᱮ ᱮᱛᱚᱦᱚᱵ ᱫᱟᱲᱮᱜ ᱜᱮᱭᱟ ᱱᱤᱛ ᱦᱚᱸ ᱾ ᱟᱹᱰᱤ ᱠᱩᱨᱩᱢᱩᱴᱩ ᱦᱟᱛᱟᱣ ᱦᱩᱭ ᱟᱠᱟᱱᱟ ᱠᱚᱞᱮᱡᱽ ᱠᱚᱨᱟᱣ ᱨᱮᱱᱟᱜ
ᱦᱮᱸ ᱦᱮᱸ, ᱚᱱᱟ ᱦᱚᱸ ᱟᱫᱚ ᱚᱱᱠᱟ ᱵᱟᱹᱭ ᱵᱟᱹᱭᱛᱮ ᱛᱮ ᱦᱩᱭᱩᱜ ᱛᱟᱵᱚᱱᱟ ᱦᱟᱸᱜ ᱚᱱᱟ ᱫᱟᱹᱵᱤ ᱠᱚ ᱫᱚᱦᱚ ᱤᱫᱤ ᱞᱮᱠᱷᱟᱡ ᱜᱮ ᱾
ᱦᱮᱸ, ᱟᱫᱚ ᱦᱟᱸᱜ ᱱᱤᱛᱚᱜ ᱥᱮᱨᱚᱠᱚᱢ ᱮᱴᱠᱮᱴᱚᱬᱮ ᱧᱮᱞᱚᱜ ᱠᱟᱱᱟ ᱡᱮᱢᱚᱱ ᱡᱮᱢᱚᱱ- ᱟᱫᱚ ᱡᱟᱭᱜᱟ ᱠᱚᱦᱚᱸ ᱚᱱᱠᱟ ᱵᱟᱹᱱᱩᱜ ᱛᱟᱵᱚᱱᱟ ᱛᱟᱯᱚᱨᱮ, ᱢᱟᱪᱮᱫ ᱠᱚᱦᱚᱸ ᱚᱱᱠᱟ ᱵᱟᱱᱩᱜᱼᱟ ᱾
ᱦᱮᱸ ᱦᱮᱸ, ᱚᱱᱟ ᱠᱚᱨᱮ ᱜᱮ ᱠᱟᱹᱴᱤᱡ
ᱟᱫᱚ ᱦᱟᱸᱜ ᱟᱫᱚ ᱵᱟᱡᱟᱨ ᱛᱟᱞᱟᱨᱮ ᱢᱮᱱᱟᱜ ᱞᱮᱭᱟ ᱛᱚ, ᱟᱫᱚ ᱦᱟᱸᱜ ᱡᱚᱛᱚ ᱡᱟᱭᱜᱟ ᱮᱢ ᱫᱚ ᱦᱟᱸᱜ ᱵᱟᱠᱚ ᱨᱮᱵᱮᱱᱚᱜ ᱠᱟᱱᱟ ᱾
ᱚ ᱾ ᱟᱫᱚ ᱟᱞᱮ ᱥᱮᱫ ᱫᱚ ᱦᱟᱸᱜ ᱱᱚᱝᱠᱟᱣ ᱟᱠᱟᱱᱟ ᱡᱟᱦᱟᱸ ᱢᱤᱰᱤᱭᱟᱢ ᱤᱥᱠᱩᱞ ᱠᱚ ᱢᱟᱱᱮ ᱡᱟᱦᱟᱸᱨᱮ ᱵᱟᱝᱞᱟᱛᱮ ᱪᱟᱞᱟᱜ ᱠᱟᱱᱟ ᱡᱟᱦᱟᱸᱭ ᱤᱥᱠᱩᱞ ᱨᱮ
ᱦᱚᱸ ᱚᱱᱟ ᱤᱥᱠᱩᱞ ᱨᱮᱜᱮ ᱦᱟᱸᱜ ᱪᱟᱞᱟᱜ ᱠᱟᱱᱟ ᱟᱨᱠᱤ, ᱵᱟᱝᱞᱟ ᱦᱚᱸ ᱪᱟᱞᱟᱜ ᱠᱟᱱᱟ ᱟᱨ ᱱᱚᱣᱟ ᱥᱟᱱᱛᱟᱞᱤ ᱢᱤᱰᱤᱭᱟᱢ ᱦᱚᱸ ᱪᱟᱞᱟᱜ ᱠᱟᱱᱟ ᱾
ᱟᱪᱪᱷᱟ ᱾
ᱢᱟᱱᱮ ᱦᱟᱭ ᱤᱥᱠᱩᱞ ᱨᱮᱦᱚᱸ ᱚᱱᱠᱟ ᱦᱮᱸ ᱦᱟᱭ ᱤᱥᱠᱩᱞ ᱨᱮᱦᱚᱸ ᱚᱱᱠᱟ ᱜᱮ ᱟᱨ ᱠᱚᱞᱮᱡᱽ ᱨᱮᱦᱚᱸ ᱚᱱᱠᱟ ᱜᱮ ᱾
ᱟᱪᱪᱷᱟ ᱾ ᱦᱮᱸ ᱚᱱᱠᱟ ᱫᱚ ᱛᱟᱦᱚᱞᱮ ᱫᱚ ᱦᱟᱸᱜ ᱟᱞᱮᱭᱟᱜ ᱦᱚᱸ ᱱᱚᱝᱠᱟ ᱤᱥᱠᱩᱞ ᱫᱚ ᱠᱤᱱᱛᱩ ᱮᱴᱟᱜ ᱜᱮ ᱢᱮᱱᱟᱜ ᱛᱟᱞᱮᱭᱟ ᱥᱩᱫᱩ ᱥᱟᱱᱛᱟᱞᱤ ᱢᱤᱰᱟᱢ ᱤᱥᱠᱩᱞ ᱦᱚᱸ ᱢᱮᱱᱟᱜ ᱛᱟᱞᱮᱭᱟ, ᱟᱫᱚ ᱠᱚᱞᱮᱡᱽ ᱫᱚ ᱦᱟᱸᱜ ᱠᱤᱱᱛᱩ ᱵᱟᱝᱜᱟᱞᱤ ᱢᱤᱰᱤᱭᱟᱢ ᱟᱨ ᱥᱟᱱᱛᱟᱞᱤ ᱢᱤᱰᱤᱭᱟᱢ ᱮᱴᱟᱪ ᱠᱟᱛᱮ ᱢᱮᱱᱟᱜᱼᱟ ᱾
ᱦᱮᱸ ᱦᱮᱸ ᱦᱮᱸ ᱾
ᱟᱜᱮ ᱢᱤᱴᱤᱡ ᱤᱱᱵᱤᱯᱮᱱᱰᱮᱱᱴ ᱢᱤᱴᱤᱡ ᱠᱚᱞᱮᱡᱽ ᱤᱭᱟᱹ ᱠᱚᱨᱟᱣ ᱠᱩᱨᱩᱢᱩᱴᱩ ᱦᱟ ᱦᱟᱛᱟᱣ ᱦᱩᱭ ᱠᱟᱱ ᱛᱟᱞᱮᱭᱟ ᱾ ᱦᱚᱭ ᱪᱮᱫ ᱠᱟᱱᱟ ᱦᱟᱯᱮᱱ ᱫᱤᱱ ᱨᱮ ᱵᱟᱰᱟᱭ ᱧᱟᱢᱚᱜ-ᱟ ᱾
ᱦᱮᱸ ᱦᱩᱭ ᱞᱮᱱᱠᱷᱟᱱ ᱫᱚ ᱵᱷᱟᱜᱤ ᱦᱩᱭᱩᱜᱼᱟ ᱟᱫᱚ ᱚᱱᱠᱟ ᱢᱤᱫᱴᱟᱜ ᱥᱟᱱᱛᱟᱞᱤ ᱢᱤᱰᱤᱭᱟᱢ ᱞᱮᱠᱟ ᱛᱮ ᱛᱟᱦᱮᱸ ᱦᱚᱸ ᱢᱟᱱᱮ ᱫᱚᱨᱠᱟᱨ ᱠᱟᱱ ᱜᱮᱭᱟ ᱟᱨᱠᱤ
ᱦᱮᱸ ᱟᱫᱚ ᱡᱟᱱᱟᱢ ᱟᱲᱟᱝ ᱨᱮᱱᱟᱜ ᱵᱮᱯᱟᱨ ᱠᱟᱱᱟ ᱦᱮᱸ ᱥᱮ ᱟᱫᱚ ᱛᱤᱱᱟᱹᱜ ᱵᱚ ᱞᱟᱦᱟ ᱡᱟᱱᱟᱢ ᱟᱲᱟᱝ ᱛᱮ ᱩᱱᱟᱹᱜ ᱜᱮ ᱟᱵᱚ ᱞᱟᱹᱜᱤᱫ ᱱᱟᱯᱟᱭᱚᱜ-ᱟ᱾ ᱟᱵᱚᱣᱟᱜ ᱡᱟᱱᱟᱢ ᱟᱲᱟᱝ ᱞᱟᱹᱜᱤᱫ ᱱᱟᱯᱟᱭᱚᱜ-ᱟ ᱾ ᱟᱵᱚᱣᱟᱜ ᱥᱚᱢᱟᱡᱽ ᱞᱟᱹᱭᱮᱫᱟ ᱟᱫᱚ ᱜᱚᱝᱠᱮ ᱪᱮᱫ ᱠᱚᱨᱮ ᱫᱚᱵᱤᱱ ᱚᱞᱚᱜ ᱯᱟᱲᱦᱟᱜ ᱠᱟᱱᱟ?
ᱟᱹᱞᱤᱧ ᱫᱚ ᱮᱢ ᱮ ᱞᱤᱧ ᱠᱚᱨᱟᱣ ᱫᱟ᱾ ᱤᱭᱩᱱᱤᱵᱷᱟᱨᱥᱤᱴᱤ ᱨᱮ
ᱟᱪᱪᱷᱟ ᱟᱪᱷᱟ ᱦᱚᱸ ᱛᱟᱦᱮᱞᱮ ᱟᱹᱰᱤ ᱱᱟᱯᱟᱭᱟ ᱱᱚᱣᱟ ᱢᱟ᱾
ᱦᱮᱸ
ᱮ ᱜᱚᱝᱠᱮ ᱟᱹᱵᱤᱱᱟᱜ ᱠᱤᱫᱩᱵ ᱜᱚ ᱦᱩᱭᱱᱟ ᱥᱮ ᱵᱟᱝ ᱟᱹᱵᱤᱱᱟᱜ?
ᱠᱤᱫᱩᱵ ᱵᱟᱲᱟ ᱫᱚ ᱦᱩᱭ ᱠᱟᱱᱟ ᱾
ᱟᱪᱪᱷᱟ ᱾
ᱠᱤᱫᱩᱜ ᱵᱟᱲᱟ ᱠᱚᱫᱚ ᱦᱩᱭ ᱟᱠᱟᱱᱟ ᱾
ᱵᱚᱨᱛᱚᱢᱟᱱ ᱛᱟᱦᱚᱞᱮ ᱟᱹᱵᱤᱱ ᱫᱚ ᱚᱱᱠᱟ ᱢᱮᱥ ᱥᱮ ᱦᱚᱥᱴᱮᱞ ᱥᱮᱫ ᱢᱮᱱᱟᱜ ᱵᱤᱱᱟ, ᱛᱟᱭ ᱛᱚ?
ᱦᱮᱸ ᱦᱚᱥᱴᱮᱞ ᱫᱚ ᱵᱟᱝ ᱢᱮᱥ ᱨᱮ ᱢᱮᱱᱟᱜ ᱞᱤᱧᱟ ᱾
ᱟᱪᱪᱷᱟ ᱢᱮᱥ ᱨᱮ ᱢᱮᱱᱟᱜ ᱵᱤᱱᱟ ᱾
ᱦᱮᱸ ᱦᱮᱸ ᱢᱮᱥ ᱨᱮ ᱾
ᱟᱪᱪᱷᱟ ᱟᱪᱪᱷᱟ ᱾ ᱦᱚᱸ ᱟᱨ, ᱚᱠᱟ ᱥᱮᱫ ᱢᱮᱱᱟᱜ ᱵᱤᱱᱟ ᱱᱤᱛᱚᱜ?
ᱱᱤᱛᱚᱜ ᱟᱹᱞᱤᱧ ᱢᱮᱱᱟᱜ ᱞᱤᱧᱟᱹ ᱡᱷᱟᱲᱜᱨᱟᱢ ᱨᱮ ᱢᱮᱱᱟᱜ ᱞᱤᱧᱟᱹ ᱾
ᱟ ᱡᱷᱟᱲᱜᱨᱟᱢ ᱨᱮ ᱵᱟᱝ
ᱦᱮᱸ ᱡᱷᱟᱲᱜᱨᱟᱢ ᱨᱮ ᱾
ᱟᱪᱪᱷᱟ ᱟᱪᱪᱷᱟ ᱟᱪᱷᱟ ᱦᱚᱸ ᱛᱟᱦᱚᱞᱮ ᱢᱟ ᱟᱹᱰᱤ ᱱᱟᱯᱟᱭ ᱠᱟᱛᱷᱟ ᱾
ᱦᱮᱸ
ᱟᱪᱪᱷᱟ ᱜᱚᱢᱠᱮ ᱚᱞᱚᱜ ᱯᱟᱲᱦᱟᱜ ᱠᱚᱫᱚ ᱟᱫᱚ ᱜᱚᱸᱠᱮ ᱚᱸᱰᱮ ᱚᱞᱚᱜ ᱯᱟᱲᱦᱟᱣ ᱚᱠᱟ ᱞᱮᱠᱟ ᱦᱩᱭᱩᱜ ᱠᱟᱱᱟ ᱥᱟᱱᱛᱟᱲᱤ ᱢᱤᱰᱤᱭᱟᱢ ᱨᱮᱱ ᱤᱥᱠᱩᱞ ᱨᱮᱱ ᱜᱤᱫᱽᱨᱟᱹ ᱠᱚ ᱥᱮ ᱟ ᱯᱟᱹᱴᱷᱩᱣᱟᱹ ᱠᱚ ᱩᱱᱠᱩᱣᱟᱜ ᱚᱞᱚᱜ ᱯᱟᱲᱦᱟᱣ ᱫᱚ ᱚᱠᱟ ᱞᱮᱠᱟ ᱪᱟᱞᱟᱜ ᱠᱟᱱᱟ ᱚᱱᱛᱮ ᱫᱚ ᱾
ᱚᱞᱚᱜ ᱯᱟᱲᱦᱟᱜ ᱩᱱᱠᱩᱣᱟᱜ ᱢᱚᱴᱟᱢᱩᱴᱤ ᱱᱟᱯᱟᱭ ᱜᱮ ᱪᱟᱞᱟᱜ ᱠᱟᱱ ᱛᱟᱠᱚᱣᱟ ᱾
ᱟᱪᱪᱷᱟ
ᱱᱚᱼᱚᱭ ᱛᱚ ᱱᱮᱥ ᱢᱟᱫᱽᱫᱷᱚᱢᱤᱠ ᱠᱚᱠᱚ ᱮᱢ ᱠᱮᱜ-ᱟ᱾ ᱩᱱᱠᱩ ᱢᱟᱫᱽᱫᱷᱚᱢᱤᱠ ᱨᱮᱦᱚᱸ ᱢᱚᱴᱟ ᱢᱩᱴᱤ ᱵᱷᱟᱜᱤ ᱠᱚ ᱨᱮᱡᱟᱞ ᱟᱠᱟᱜ-ᱟ ᱾
ᱟᱪᱪᱷᱟ ᱾ ᱦᱮᱸ ᱱᱤᱭᱟᱹ ᱫᱷᱟᱣ ᱠᱤᱱᱛᱩ ᱧᱮᱞ ᱦᱩᱭᱱᱟ ᱡᱮ ᱵᱷᱟᱜᱤ ᱵᱷᱟᱜᱤ ᱜᱮ ᱨᱮᱡᱟᱞᱴ ᱩᱰᱩᱠ ᱟᱠᱟᱱᱟ ᱦᱜ ᱢᱟᱫᱽᱫᱷᱚᱢᱤᱠ ᱠᱷᱚᱱ ᱾ ᱟᱨ ᱮᱪ ᱮᱥ ᱠᱚᱨᱮ ᱦᱚᱸ ᱵᱷᱟᱜᱤ ᱜᱮ ᱨᱮᱡᱟᱞᱴ ᱠᱟᱱᱟ ᱱᱤᱭᱟᱹ ᱫᱟᱣ ᱫᱚ ᱾
ᱦᱮᱸ ᱦᱮᱸ ᱵᱷᱟᱜᱤ ᱠᱚ ᱨᱮᱡᱟᱞ ᱟᱠᱟᱜ-ᱟ ᱾
ᱦᱮᱸ ᱱᱚᱛᱮ ᱦᱚᱸ ᱢᱚᱴᱟᱢᱩᱴᱤ ᱵᱷᱟᱜᱤ ᱜᱮᱠᱚ ᱨᱮᱡᱟᱞᱴ ᱤᱫᱤ ᱭᱮᱫ ᱛᱟᱞᱮᱭᱟ ᱾ ᱟᱫᱚ ᱱᱚᱛᱮ ᱠᱟᱹᱴᱤᱡ ᱮᱸᱴᱠᱮᱴᱚᱬᱮ ᱧᱮᱞ ᱧᱟᱢᱚᱜ ᱠᱟᱱᱟ ᱱᱚᱝᱠᱟ ᱱᱮᱛᱟᱨ ᱨᱮᱱ ᱜᱤᱫᱽᱨᱟᱹ ᱠᱚᱢᱟ ᱠᱟᱹᱴᱤᱡ ᱡᱟᱹᱥᱛᱤ ᱜᱮᱠᱚ ᱰᱤᱥᱠᱟᱥᱚᱱᱚᱜ-ᱟ ᱾
ᱦᱮᱸ ᱦᱮᱸ᱾
ᱚᱞᱚᱜ ᱯᱟᱲᱦᱟᱜ ᱡᱮᱨᱚᱠᱚᱢ ᱠᱚ ᱠᱚᱨᱟᱣ ᱮᱫᱟ ᱦᱮᱸ ᱛᱤᱱᱟᱹᱜ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟ ᱠᱷᱚᱱ ᱡᱟᱹᱥᱛᱤ ᱫᱚ ᱫᱟᱬᱟᱵᱟᱲᱟ ᱥᱮ ᱮᱴᱟᱜ ᱡᱟᱭᱜᱟ ᱨᱮ ᱚᱠᱛᱚ ᱮᱢ᱾ ᱦᱮᱸ ᱮᱱᱮᱡ ᱥᱮᱨᱮᱧ ᱛᱮ ᱚᱱᱟ ᱠᱚᱨᱮ ᱚᱠᱛᱚ ᱠᱚ ᱵᱤᱞᱚᱢ ᱮᱫᱟ ᱾
ᱦᱮᱸ ᱦᱮᱸ ᱱᱚᱛᱮ ᱫᱚ ᱩᱱᱟᱹᱜ ᱵᱟᱝᱠᱚ ᱢᱟᱭᱤᱱᱰᱟᱜ ᱠᱟᱱᱟ ᱾
ᱦᱮ ᱦᱮᱸ ᱟᱫᱚ ᱤᱱᱟᱹ ᱨᱮᱜᱮ ᱠᱟᱹᱴᱤᱡ ᱮᱴᱠᱮᱴᱚᱬᱮ ᱫᱚ ᱦᱮᱡ ᱟᱠᱟᱱ ᱛᱟᱞᱮᱭᱟ᱾ ᱟᱨ ᱵᱟᱝᱠᱷᱟᱱ ᱫᱚ ᱦᱟᱸᱜ ᱮ ᱡᱟᱦᱟᱸ ᱞᱮ ᱠᱩᱨᱩᱢᱩᱴᱩ ᱟᱠᱟᱫ ᱫᱚ ᱦᱟᱸᱜ ᱡᱮ ᱢᱤᱫᱴᱮᱡ ᱠᱚᱞᱮᱡᱽ ᱢᱤᱫᱴᱮᱡ ᱨᱟᱲᱟ ᱦᱩᱭᱩᱜᱼᱟ ᱾ ᱦᱮᱸ ᱛᱚ ᱚᱱᱟᱜᱮ ᱠᱟᱹᱴᱤᱡ ᱛᱟᱭᱱᱚᱢ ᱧᱚᱜᱚᱜ ᱠᱟᱱᱟ ᱱᱤᱭᱟᱹ ᱠᱚ ᱠᱷᱮᱛᱨᱮ ᱨᱮ᱾
ᱦᱮᱸ ᱟᱫᱚ ᱚᱱᱟ ᱠᱚᱦᱚᱸ ᱪᱷᱩᱴᱟᱹᱣ ᱞᱮᱱᱠᱟᱱ‌ ᱜᱮ ᱟᱫᱚ ᱚᱱᱟ ᱠᱚᱦᱚᱸ ᱵᱟᱹᱭ ᱵᱟᱹᱭᱛᱮ ᱛᱤᱱᱟᱹᱜ ᱴᱟ ᱦᱟᱸᱜ ᱞᱟᱦᱟ ᱠᱟᱹᱢᱤ ᱞᱟᱦᱟ ᱚᱱᱟᱱᱟ ᱡᱟᱦᱟᱱ ᱠᱟᱹᱢᱤ ᱠᱚᱦᱚᱸ ᱩᱱᱟᱹᱜ ᱞᱚᱜᱚᱱ ᱧᱚᱜ ᱟᱨᱠᱤ ᱦᱩᱭᱩᱜᱼᱟ ᱟᱫᱷᱟ ᱟᱵᱚ ᱫᱟᱹᱵᱤ ᱥᱟᱶᱛᱮ ᱦᱟᱸᱜ ᱱᱤᱛᱚᱜ ᱫᱚ ᱥᱟᱶ ᱥᱟᱶ ᱛᱮᱫᱚ ᱵᱟᱝ ᱠᱚ ᱮᱢᱟ ᱵᱚᱱᱟ ᱚᱱᱟ ᱠᱚᱫᱚ ᱩᱱᱠᱩ ᱦᱚᱸ ᱥᱚᱢᱚᱭ ᱫᱚ ᱠᱟᱹᱴᱤᱡ ᱫᱚ ᱞᱟᱜᱟᱜ ᱜᱮᱭᱟ᱾
ᱮᱠᱫᱚᱢ ᱜᱚᱝᱠᱮ ᱚᱠᱛᱚ ᱫᱚ ᱞᱟᱜᱟᱜᱼᱟ ᱟᱨ ᱱᱚᱣᱟ ᱠᱚᱫᱚ ᱮ ᱥᱟᱺᱜᱤᱧ ᱰᱟᱦᱟᱨ ᱪᱟᱞᱟᱜ ᱨᱮᱫᱚ ᱱᱚᱝᱠᱟ ᱮᱴᱠᱮᱴᱚᱬᱮ ᱫᱚ ᱦᱤᱡᱩᱜ ᱜᱮᱭᱟ ᱦᱮᱸ
ᱦᱮᱸ ᱦᱮᱸ ᱾
ᱱᱚᱣᱟ ᱠᱚᱫᱚ ᱢᱟᱱᱟᱣ ᱵᱟᱛᱟᱣ ᱠᱟᱛᱮ ᱪᱟᱞᱟᱜ ᱦᱩᱭᱩᱜᱼᱟ ᱥᱮ ᱱᱚᱣᱟ ᱠᱚᱫᱚ ᱯᱟᱨᱚᱢ ᱠᱟᱛᱮᱜ ᱪᱟᱞᱟᱜ ᱦᱳᱭᱳᱜ ᱛᱟᱵᱚᱱᱟ ᱾
ᱦᱮᱸ ᱦᱮᱸ ᱾
ᱩᱸᱦ ᱟᱹᱵᱤᱱᱤᱭᱟᱹ ᱵᱤᱨᱼᱵᱩᱨᱩ ᱫᱤᱥᱚᱢ ᱥᱮᱫᱟᱜ ᱠᱟᱛᱷᱟ ᱵᱮᱱ ᱞᱟᱹᱭ ᱠᱮᱜ ᱠᱷᱟᱱ ᱩᱭᱦᱟᱹᱨ ᱠᱮᱫᱟᱹᱧ ᱟᱹᱵᱤᱱ ᱵᱮᱱ ᱞᱟᱹᱭ ᱠᱮᱫᱟ ᱡᱮ ᱠᱟᱹᱴᱤᱡ ᱚᱱᱫᱚ ᱫᱚ ᱦᱚᱨᱚᱵᱚᱨᱚᱜ ᱜᱮ ᱵᱩᱡᱷᱟᱹᱜᱼᱟ ᱾
ᱦᱮᱸ ᱦᱮᱸ ᱜᱚᱝᱠᱮ ᱞᱟᱹᱭ ᱵᱮᱱ
ᱟᱹᱞᱤᱧ ᱫᱚ ᱵᱟᱡᱟᱨ ᱛᱟᱞᱟᱨᱮ ᱢᱮᱱᱟᱜ ᱞᱤᱧᱟᱹ ᱟᱫᱚ ᱪᱤᱱᱛᱟᱹ ᱠᱮᱫᱼᱟ ᱞᱤᱧ, ᱡᱮ ᱱᱚᱰᱮ ᱛᱟᱦᱮᱸ ᱠᱟᱛᱮᱜ ᱦᱟᱸᱰᱮ ᱟᱯᱮ ᱚᱱᱛᱮ ᱥᱮᱫ ᱪᱟᱞᱟᱣ ᱨᱮᱱᱟᱜ ᱫᱚᱢᱮ ᱜᱮ ᱟᱥ ᱡᱟᱜᱟᱜ‌ ᱜᱮᱭᱟ ᱦᱮᱸ ᱥᱮ ᱾
ᱦᱟᱸ ᱦᱮᱸ ᱾
ᱮᱴᱟᱜ ᱨᱚᱠᱚᱢ ᱯᱚᱨᱤᱵᱮᱥ ᱛᱚ ᱟᱫᱚ ᱵᱤᱨ ᱠᱚ ᱵᱩᱨᱩ ᱠᱚ ᱧᱮᱞ ᱞᱮᱠᱷᱟᱱ ᱟᱞᱮ ᱦᱚᱸ ᱠᱟᱹᱴᱤᱡ ᱠᱟᱹ ᱜᱮᱞᱤᱧ ᱵᱩᱡᱟᱹᱣᱟ ᱾ ᱚᱱᱟ ᱠᱷᱟᱹᱛᱤᱨ ᱟᱨ ᱫᱟᱬᱟ ᱵᱟᱲᱟ ᱦᱚᱸᱞᱤᱧ ᱠᱩᱥᱤ ᱫᱚᱞᱤᱧ ᱠᱩᱥᱤᱭᱟᱜ ᱜᱮᱭᱟ ᱥᱮ
ᱦᱮᱸ ᱦᱮᱸ ᱾ ᱟᱫᱚ ᱟᱞᱮᱥᱮᱫ ᱫᱚ ᱚᱱᱠᱟ ᱵᱤᱨ ᱵᱚᱞᱛᱮ ᱚᱱᱠᱟ ᱥᱟᱨᱡᱚᱢ ᱵᱤᱨ ᱠᱚᱫᱚ ᱵᱟᱹᱱᱩᱜᱼᱟ᱾ ᱦᱮᱸ ᱟᱫᱚ ᱦᱮᱸᱫᱚ ᱚᱱᱟ ᱟᱞᱮ ᱥᱮᱱᱟᱜ ᱫᱚ ᱢᱟᱱᱮ ᱚᱱᱟ ᱥᱟᱨᱡᱚᱢ ᱵᱤᱨ ᱫᱚ ᱵᱟᱝ ᱠᱟᱱᱟ ᱢᱟᱱᱮ ᱪᱮᱜ ᱦᱟᱱᱟ ᱱᱟᱣᱟ ᱫᱟᱨᱮ ᱠᱚᱛᱮ ᱜᱮ ᱫᱚᱢᱮ ᱤᱭᱟᱹ ᱠᱟᱱᱟ ᱾ ᱢᱟᱱᱮ ᱜᱟᱡᱟᱲ ᱛᱮ ᱤᱭᱟᱹᱣ ᱠᱟᱱᱟ ᱟᱫᱚ ᱟᱞᱮ ᱥᱮᱫ ᱫᱚ᱾ ᱟᱫᱚ ᱚᱱᱟ ᱠᱚᱨᱮ ᱜᱮ
ᱟᱫᱚ ᱚᱱᱟ ᱫᱚ ᱦᱟᱸᱜ ᱪᱮᱫ ᱫᱷᱤᱨᱤ ᱫᱤᱥᱚᱢ ᱞᱟᱹᱭᱚᱜᱼᱟ ᱫᱚ ᱵᱟᱝ᱾
ᱦᱮᱸ ᱦᱮᱸ ᱦᱮᱸ ᱫᱤᱨᱤ ᱫᱤᱥᱚᱢ ᱜᱮ ᱞᱟᱹᱭᱚᱜᱼᱟ᱾
ᱦᱩᱸ ᱟᱪᱪᱷᱟ ᱟᱪᱷᱟ᱾
ᱚᱱᱠᱟ ᱵᱩᱨᱩ ᱧᱮᱞ ᱞᱮᱠᱟ ᱛᱚ ᱚᱸᱰᱮ ᱥᱩᱥᱩᱱᱤ ᱵᱩᱨᱩ ᱜᱮ ᱦᱟᱸᱜ ᱟᱸᱡᱚᱢ ᱟᱠᱟᱜ ᱜᱮᱭᱟᱵᱮᱱ᱾
ᱦᱮᱸ ᱦᱮᱸ ᱦᱮᱸ᱾
ᱦᱮᱸ ᱦᱳᱭ ᱦᱳᱭ ᱚᱱᱟᱱᱟᱜᱮ ᱦᱟᱸᱜ ᱢᱮᱱᱟᱜᱼᱟ᱾ ᱚᱱᱠᱟ ᱧᱮᱞ ᱡᱚᱝ ᱞᱮᱠᱟ ᱫᱚ ᱢᱟᱱᱮ ᱫᱟᱬᱟᱱ ᱪᱟᱞᱟᱜ ᱞᱮᱠᱟ ᱫᱚ᱾ ᱚᱸᱰᱮ ᱥᱩᱥᱩᱱᱤ ᱵᱩᱨᱩ ᱨᱮᱜᱮ ᱚᱸᱰᱮ ᱢᱤᱫᱴᱟᱝ ᱫᱷᱟᱨᱟ ᱞᱮᱠᱟ ᱢᱮᱱᱟᱜᱼᱟ ᱚᱸᱰᱮ ᱫᱚ ᱢᱟᱱᱮ ᱯᱨᱚᱛᱛᱮᱠ ᱥᱮᱨᱢᱟ ᱫᱟᱜ ᱡᱚᱨᱚᱜᱼᱟ ᱢᱟᱱᱮ ᱚᱸᱰᱮ ᱫᱚ ᱫᱟᱜ ᱫᱚ ᱵᱚᱱᱫᱚ ᱜᱮ ᱵᱟᱝ ᱵᱚᱱᱫᱚᱜᱼᱟ᱾ ᱫᱤᱱᱟᱹᱢ ᱦᱤᱞᱚᱜ ᱫᱤᱱᱟᱹᱢ ᱦᱤᱞᱚᱜ ᱫᱟᱜ ᱚᱸᱰᱮ ᱫᱚ ᱡᱚᱨᱚᱜᱼᱟ᱾
ᱟᱨ ᱛᱤᱱᱟᱹᱜ ᱥᱟᱺᱜᱤᱧᱟ ᱟᱯᱮ ᱚᱸᱰᱮ ᱠᱷᱚᱱ ᱫᱚ ᱥᱩᱥᱩᱱᱤᱭᱟᱹ ᱵᱩᱨᱩ ᱫᱚ?
ᱟᱨ ᱟᱞᱮᱴᱷᱮᱜ ᱠᱷᱚᱱᱟᱜ ᱥᱩᱥᱩᱱᱤᱭᱟᱹ ᱵᱩᱨᱩ ᱫᱚ ᱚᱱᱠᱟ ᱠᱩᱲᱤ ᱠᱤᱞᱳ ᱠᱩᱲᱤ ᱠᱷᱚᱱᱟᱜ ᱯᱩᱪᱤᱥ ᱚᱱᱠᱟ ᱦᱩᱭᱩᱜᱼᱟ᱾
ᱟᱪᱪᱷᱟ ᱟᱪᱪᱷᱟ᱾ ᱦᱮᱸ ᱥᱩᱥᱩᱱᱤᱭᱟᱹ ᱵᱩᱨᱩ ᱫᱚ ᱪᱟᱞᱟᱣ ᱞᱮᱱᱟ ᱟᱹᱰᱤ ᱫᱷᱟᱣ ᱜᱮ ᱦᱟᱸᱜ ᱟ ᱪᱤᱱᱛᱟᱹ ᱵᱷᱟᱵᱱᱟ ᱠᱚ ᱦᱩᱭ ᱞᱮᱱᱟ ᱠᱤᱱᱛᱩ ᱚᱱᱠᱟ ᱪᱟᱞᱟᱣ ᱵᱟᱲᱟ ᱫᱚ ᱵᱟᱝ ᱦᱩᱭ ᱠᱟᱱᱟ ᱟᱨᱚ ᱚᱱᱠᱟ ᱪᱤᱱᱟᱵᱟᱨᱭᱳ ᱯᱟᱛᱟ ᱠᱚ ᱟᱸᱡᱚᱢ ᱵᱟᱲᱟ ᱦᱳᱭ ᱠᱟᱱᱟ᱾
ᱦᱟᱸ ᱦᱮᱸ ᱚᱸᱰᱮ ᱯᱟᱛᱟ ᱦᱩᱭᱩᱜ ᱜᱮᱭᱟ ᱦᱮᱸ
ᱦᱮᱸ ᱛᱚ ᱚᱱᱟ ᱠᱚ ᱟᱸᱡᱚ ᱵᱟᱲᱟ ᱦᱳᱭ ᱠᱟᱱᱟ ᱵᱟ ᱥᱮᱸᱱᱫᱨᱟ ᱥᱚᱢᱚᱭ ᱡᱮᱨᱚᱠᱚᱢ ᱦᱩᱭᱩᱜ ᱜᱮᱭᱟ ᱦᱟᱸᱜ
ᱦᱮᱸ ᱦᱮᱸ ᱚᱸᱰᱮ ᱢᱤᱫ ᱥᱳᱢᱚᱭ ᱚᱱᱠᱟ ᱥᱮᱸᱱᱫᱨᱟ ᱦᱩᱭᱩᱜ ᱜᱮᱭᱟ ᱚᱸᱰᱮ
ᱚᱱᱟ ᱠᱚ ᱟᱸᱡᱚᱢ ᱵᱟᱲᱟ ᱦᱩᱭ ᱠᱟᱱᱟ ᱟᱫᱚ ᱦᱟᱜ ᱪᱟᱞᱟᱣ ᱨᱮᱱᱟᱜ ᱫᱟᱣ ᱜᱮ ᱵᱟᱝ ᱦᱮᱡ ᱵᱟᱲᱟ ᱟᱠᱟᱫ ᱞᱤᱧᱟᱹ ᱟᱨ
ᱦᱮᱸ ᱱᱮᱜ ᱱᱚᱝᱠᱟ ᱚᱱᱠᱟ ᱥᱚᱢᱚᱭ ᱠᱚᱵᱮᱱ ᱧᱟᱢ ᱞᱮᱠᱷᱟᱡ ᱫᱟᱬᱟ ᱦᱤᱡᱩᱜ ᱵᱮᱱ
ᱪᱟᱞᱟᱣ ᱦᱩᱭᱩᱜᱼᱟ ᱛᱟᱦᱚᱞᱮ ᱪᱮᱠᱟᱭ ᱫᱷᱟᱣ ᱧᱟᱢ ᱟᱫᱚ ᱦᱟᱸᱜ ᱠᱟᱹᱣᱰᱤ ᱨᱮᱱᱟᱜ ᱮᱴᱠᱮᱴᱚᱬᱮ ᱛᱚ
ᱦᱮᱸ ᱦᱮᱸ ᱟᱫᱚ ᱠᱟᱹᱴᱤᱡ ᱢᱟᱱᱮ